ᱦᱮᱸ ᱤᱧᱟᱹᱜ ᱟᱡᱚᱢᱚᱜ ᱠᱟᱱᱟ᱾
ᱦᱮᱸ ᱱᱟᱯᱟᱭ ᱜᱮ ᱥᱟᱢᱴᱟᱣ ᱥᱟᱺᱦᱤᱡ ᱜᱮ ᱟᱸᱡᱚᱢᱚᱜ ᱠᱟᱱᱟ᱾ ᱤᱧᱟᱹᱜ ᱟᱲᱟᱝ ᱚᱠᱟ ᱞᱮᱠᱟ ᱟᱸᱡᱚᱢᱚᱜ ᱠᱟᱱᱟ?
ᱟᱢᱟᱜ ᱟᱲᱟᱝ ᱦᱚᱸ ᱟᱹᱰᱤ ᱱᱟᱯᱟᱭ ᱟᱸᱡᱚᱢᱚᱜ ᱠᱟᱱᱟ ᱟᱨ ᱱᱚᱝᱠᱟ ᱜᱮ ᱟᱸᱡᱚᱢ ᱞᱮᱱᱠᱷᱟᱱ ᱢᱩᱪᱟᱹᱫ ᱫᱷᱵᱤᱡ ᱟᱹᱰᱤ ᱱᱟᱯᱟᱭ ᱦᱩᱭᱩᱜᱼᱟ᱾ ᱟᱪᱪᱷᱟ ᱱᱮᱛᱟᱨ ᱢᱟ ᱱᱚᱜᱼᱚᱭ ᱵᱟᱯᱞᱟ ᱥᱤᱡᱤᱱ ᱠᱟᱱᱟ ᱟᱨ ᱵᱟᱯᱞᱟ ᱠᱚ ᱟᱹᱰᱤ ᱜᱟᱱ ᱜᱮ ᱟᱞᱮ ᱥᱮᱫ ᱢᱟ ᱦᱩᱭᱩᱜ ᱠᱟᱱ᱾ ᱟᱪᱪᱷᱟ ᱟᱯᱮᱥᱮᱫ ᱚᱱᱠᱟ ᱵᱟᱯᱞᱟ ᱦᱩᱭᱩᱜ ᱠᱟᱱᱟ ᱥᱮ ᱵᱟᱝ? ᱱᱮᱛᱟᱨ ᱟᱨ ᱦᱩᱭ ᱵᱟᱲᱟᱣ ᱟᱠᱟᱱᱟ ᱥᱮ ᱵᱟᱝ?
ᱦᱮᱸ ᱟᱞᱮᱥᱮᱫ ᱦᱚᱸ ᱵᱟᱯᱞᱟ ᱫᱚ ᱦᱩᱭᱩᱜ ᱠᱟᱱ ᱜᱮᱭᱟ ᱟᱨ ᱞᱟᱦᱟᱛᱮ ᱦᱩᱭ ᱵᱟᱲᱟ ᱟᱠᱟᱱᱟ᱾ ᱦᱟᱱᱮ ᱢᱟᱜᱽ ᱯᱷᱟᱹᱜᱩᱱ ᱚᱱᱟ ᱞᱟᱦᱟ ᱠᱷᱚᱡ ᱥᱩᱨᱩ ᱠᱟᱱᱟ, ᱢᱟᱜᱽ ᱯᱷᱟᱹᱜᱩᱱ ᱠᱷᱚᱱ ᱜᱮ ᱡᱟᱹᱥᱛᱤ ᱫᱚ ᱥᱩᱨᱩ ᱟᱠᱟᱱᱟ᱾ ᱵᱟᱯᱞᱟ ᱫᱚ ᱦᱟᱸᱜ ᱟᱨ ᱱᱮᱛᱟᱨ ᱦᱚᱸ ᱦᱩᱭᱩᱜ ᱠᱟᱱ ᱜᱮᱭᱟ ᱢᱤᱫᱴᱮᱡ ᱵᱟᱨᱭᱟ ᱱᱤᱛᱚᱜ᱾ ᱢᱟᱱᱮ ᱢᱟᱜᱽ ᱯᱷᱟᱹᱜᱩᱱ ᱜᱮ ᱡᱟᱹᱥᱛᱤ ᱫᱚ ᱦᱩᱭ ᱟᱠᱟᱱᱟ᱾ ᱟᱞᱮ ᱟᱹᱛᱩ ᱨᱮ ᱵᱟᱯᱞᱟ ᱫᱚ ᱯᱮᱭᱟ ᱯᱩᱱᱭᱟᱹ ᱜᱮᱡ ᱫᱚ ᱵᱟᱯᱞᱟ ᱦᱩᱭᱩ ᱟᱠᱟᱱ ᱜᱮᱭᱟ᱾
ᱟᱪᱪᱷᱟ ᱟᱹᱰᱤ ᱱᱟᱯᱟᱭ ᱾ᱟᱫᱚ ᱟᱞᱮ ᱥᱮᱫ ᱦᱚᱸ ᱡᱚᱠᱷᱚᱱᱮᱢ ᱧᱮᱞᱟ᱾ ᱛᱚ ᱟᱞᱮ ᱥᱮᱫ ᱦᱚᱸ ᱟᱹᱰᱤ ᱜᱟᱱ ᱵᱟᱯᱞᱟ ᱦᱩᱭ ᱟᱠᱟᱱᱟ᱾ ᱢᱮᱱ ᱠᱟᱛᱮᱜ ᱫᱚ ᱵᱚᱞᱮ ᱟᱭᱢᱟ ᱫᱤᱱ ᱠᱷᱚᱱ ᱜᱮ ᱵᱟᱯᱞᱟ ᱢᱟ ᱦᱩᱭ ᱪᱟᱞᱟᱜ ᱠᱟᱱᱟ ᱟᱨ ᱱᱤᱛᱚᱜ ᱦᱚᱸ ᱱᱚᱜᱼᱚᱭ ᱦᱩᱭᱩᱜ ᱠᱟᱱ ᱜᱮᱭᱟ᱾ ᱟᱫᱚ ᱱᱚᱜᱼᱚᱭ ᱢᱮᱛᱟᱜ ᱢᱮ ᱱᱤᱛᱚᱜ ᱫᱚ ᱦᱟᱸᱜ ᱢᱩᱪᱟᱹᱫ ᱥᱮᱫ ᱜᱮ ᱪᱟᱞᱟᱜ ᱠᱟᱱᱟ᱾ ᱵᱟᱯᱞᱟ ᱨᱮᱭᱟᱜ ᱫᱚ ᱱᱤᱛᱚᱜ ᱫᱚ ᱵᱟᱠᱚ ᱵᱟᱯᱞᱟᱜᱼᱟ᱾ ᱮᱛᱮ ᱱᱚᱜ-ᱚᱭ ᱠᱟᱹᱢᱤ ᱫᱤᱱ ᱵᱟᱹᱭ ᱵᱟᱹᱭᱛᱮ ᱮᱦᱚᱵ ᱥᱮᱫ ᱪᱟᱞᱟᱜ ᱠᱟᱱᱟ᱾ ᱛᱚ, ᱚᱱᱟ ᱵᱟᱠᱷᱟᱱ ᱛᱟᱦᱮᱸ ᱱᱤᱛᱚᱜ ᱫᱚ ᱢᱮᱛᱟᱜᱼᱟ ᱵᱟᱯᱞᱟ ᱠᱚᱫᱚ ᱵᱟᱹᱭ ᱵᱟᱹᱭᱛᱮ ᱠᱚᱢ ᱪᱟᱞᱟᱣ ᱠᱟᱱᱟ ᱦᱟᱸᱜ᱾ ᱟᱫᱚ ᱟᱞᱮ ᱥᱮᱫ ᱵᱟᱯᱞᱟ ᱢᱟᱧ ᱫᱤᱥᱟᱹᱭᱮᱫᱟ ᱟᱹᱰᱤ ᱥᱟᱨ ᱥᱟᱹᱜᱩᱱ ᱵᱟᱯᱞᱟ ᱡᱚᱠᱷᱚᱱ ᱛᱮᱢ ᱵᱟᱯᱞᱟᱜᱼᱟ᱾ ᱛᱚ ᱯᱟᱸᱪ ᱫᱤᱱ ᱠᱚ ᱵᱟᱯᱞᱟᱜᱼᱟ᱾ ᱢᱮᱛᱟᱜᱼᱟ ᱢᱚᱬᱮ ᱫᱤᱱ ᱠᱚ ᱵᱟᱯᱞᱟᱜᱼᱟ ᱟᱨ ᱮᱥᱮ ᱚᱱᱟ ᱯᱟᱹᱴᱤᱭᱟᱹᱨ ᱨᱮ ᱵᱟᱠ ᱵᱟᱯᱞᱟ ᱫᱚ ᱚᱱᱟ ᱫᱚ ᱢᱤᱫ ᱫᱤᱱ ᱨᱮᱜᱮ ᱪᱟᱵᱟᱜᱼᱟ᱾ ᱵᱚᱞᱮ ᱢᱮᱛᱟᱢᱟ ᱚᱠᱚᱭ ᱞᱟᱦᱟ ᱨᱮᱠᱤᱱ ᱢᱤᱫᱴᱷᱮᱱ ᱠᱟᱱᱟ ᱥᱟᱨ ᱥᱟᱹᱜᱩᱱ ᱵᱤᱱᱟᱹ ᱥᱟᱨ ᱥᱟᱹᱜᱩᱱ ᱵᱟᱞᱟ ᱛᱚ ᱩᱱᱠᱤᱱ ᱫᱚ ᱚᱱᱟ ᱯᱟᱹᱴᱤᱭᱟᱹ ᱨᱮᱜᱮ ᱢᱤᱫ ᱫᱤᱱ ᱨᱮᱜᱮ ᱢᱤᱫ ᱧᱤᱫᱟᱹ ᱨᱮᱜᱮ ᱪᱟᱵᱟᱜᱼᱟ᱾ ᱟᱪᱪᱷᱟ ᱟᱯᱮᱥᱮᱫ ᱚᱱᱠᱟ ᱥᱟᱨ ᱥᱟᱹᱜᱩᱱ ᱵᱟᱯᱞᱟ ᱟᱨ ᱚᱱᱟ ᱵᱚᱞᱮ ᱢᱮᱛᱟᱜ ᱢᱮ ᱚᱱᱟ ᱵᱟᱦᱟ ᱥᱟᱸᱦᱟᱣ ᱚᱠᱟ ᱠᱚ ᱢᱮᱛᱟᱜ ᱠᱟᱱᱟ ᱠᱟᱹᱴᱤᱡ ᱵᱟᱯᱞᱟ᱾ ᱚᱱᱟ ᱫᱚ ᱪᱮᱫ ᱞᱮᱠᱟ ᱦᱩᱭᱩᱜᱼᱟ ᱚᱱᱟ ᱵᱟᱨᱮᱛᱮ ᱦᱟᱸᱜ ᱠᱟᱛᱷᱟ ᱠᱚ ᱠᱟᱹᱴᱤᱡ ᱞᱟᱹᱭ ᱛᱟᱞᱟᱝ ᱢᱮ᱾
ᱵᱟᱦᱟ ᱥᱟᱦᱟ ᱵᱟᱯᱞᱟ ᱫᱚ ᱡᱟᱦᱟᱸᱭ ᱢᱟᱱᱮ ᱠᱩᱲᱤ ᱜᱤᱫᱽᱨᱟᱹ ᱡᱟᱦᱟᱸᱭ ᱟᱡᱛᱮ ᱪᱟᱞᱟᱣ ᱟᱠᱟᱱᱟ᱾ ᱟᱫᱚ ᱩᱱᱤ ᱫᱚ ᱡᱟᱶᱟᱭ ᱚᱲᱟᱜ ᱨᱮᱜᱮ ᱦᱟᱸᱜ ᱵᱟᱯᱞᱟ ᱫᱚ ᱦᱩᱭᱩᱜ ᱛᱟᱭᱟ᱾ ᱟᱫᱚ ᱚᱸᱰᱮᱜᱮ ᱱᱚᱰᱮ ᱢᱟᱱᱮ ᱠᱩᱲᱤ ᱜᱤᱫᱽᱨᱟᱹ ᱚᱲᱟᱜ ᱦᱚᱲ ᱪᱟᱞᱟᱣ ᱠᱟᱛᱮᱜ ᱚᱸᱰᱮᱜ ᱢᱤᱫ ᱫᱤᱱ ᱛᱮ ᱵᱟᱯᱞᱟ ᱫᱚ ᱯᱟᱨᱚᱢᱚᱜ ᱠᱟᱱᱟ᱾ ᱫᱚᱥᱟᱨ ᱫᱤᱱ ᱫᱚ ᱚᱱᱮ ᱪᱟᱹᱰᱤ ᱠᱩᱴᱟᱹᱢ ᱠᱚ ᱨᱩᱣᱟᱹᱲ ᱟᱹᱜᱩᱭᱮ ᱠᱟᱱᱟ᱾ ᱚᱱᱠᱟ ᱠᱟᱛᱮᱜ ᱜᱮ ᱚᱱᱟ ᱡᱟᱦᱟᱸ ᱟᱜᱤᱨ ᱵᱟᱯᱞᱟ ᱥᱮ ᱚᱱᱟ ᱡᱟᱦᱟᱸ ᱫᱟᱹᱲ ᱠᱟᱛᱮᱜ ᱠᱤᱱ ᱵᱟᱯᱞᱟ ᱟᱠᱟᱱ ᱫᱚ᱾ ᱚᱱᱟ ᱫᱚ ᱚᱱᱠᱟ ᱠᱟᱛᱮ ᱜᱮ ᱯᱟᱨᱚᱢᱚᱜ ᱠᱟᱱᱟ ᱟᱨ ᱥᱟᱨ ᱥᱟᱹᱜᱩᱱ ᱵᱟᱯᱞᱟ ᱫᱚ ᱯᱩᱭᱞᱳ ᱫᱚ ᱦᱚᱨᱚᱜ ᱪᱤᱱ ᱦᱩᱭᱩᱜᱚᱜᱼᱟ᱾ ᱦᱚᱨᱚᱜ ᱦᱚᱨᱚᱜ ᱧᱮᱞ ᱧᱮᱯᱮᱞ ᱯᱩᱭᱞᱳ ᱛᱟᱨᱯᱚᱨᱮ ᱦᱚᱨᱚᱜ ᱦᱩᱭᱩᱜᱼᱟ᱾ ᱯᱨᱚᱛᱷᱚᱢ ᱫᱚ ᱠᱚᱲᱟ ᱜᱤᱫᱽᱨᱟᱹ ᱠᱚᱲ ᱦᱚᱨᱚᱜ ᱜᱮᱭᱟ᱾ ᱛᱟᱨᱯᱚᱨᱮ ᱠᱩᱲᱤ ᱜᱤᱫᱽᱨᱟᱹ ᱦᱚᱨᱚᱜ ᱠᱚ ᱦᱤᱡᱩᱜ ᱠᱟᱱᱟ᱾ ᱟᱫᱚ ᱦᱮᱸ ᱟᱫᱚ ᱚᱱᱟ ᱠᱚ ᱦᱚᱨᱚᱜ ᱠᱚ ᱦᱩᱭ ᱵᱟᱲᱟ ᱠᱟᱛᱮᱫ ᱫᱚ ᱟᱫ ᱥᱟᱨ ᱥᱟᱹᱜᱩᱱ ᱫᱤᱱ ᱠᱚ ᱱᱮᱰᱟᱭᱟ ᱟᱨᱠᱤ ᱵᱟᱯᱞᱟ ᱫᱤᱱ᱾ ᱟᱫᱚ ᱚᱱᱟ ᱦᱚᱸ ᱟᱞᱮᱥᱮᱫ ᱫᱚ ᱢᱤᱫ ᱫᱤᱱ ᱜᱮ ᱦᱩᱭᱩᱜ ᱠᱟᱱᱟ ᱵᱟᱯᱞᱟ ᱫᱚ᱾
ᱦᱮᱸ
ᱢᱟᱱᱮ ᱥᱮᱫᱤᱱ ᱜᱮ ᱵᱟᱯᱞᱟᱭ ᱮ ᱦᱤᱡᱩᱜ ᱠᱟᱱᱟ᱾ ᱵᱟᱯᱞᱟ ᱦᱩᱭᱩᱜ ᱠᱟᱱᱟ ᱟᱨ ᱵᱷᱚᱡᱽ ᱫᱟᱠᱟ ᱦᱚᱸ ᱥᱮᱫᱤᱱ ᱜᱮ ᱡᱚᱢ ᱦᱩᱭᱩᱜ ᱠᱟᱱᱟ᱾ ᱢᱟᱱᱮ ᱰᱟᱹᱝᱜᱩᱣᱟᱹ ᱛᱟᱦᱮᱱ ᱨᱮᱜᱮ ᱵᱷᱚᱡᱽ ᱫᱟᱠᱟ ᱫᱟᱠᱟ ᱫᱚ ᱡᱚᱢ ᱦᱩᱭᱩᱜ ᱠᱟᱱᱟ᱾ ᱢᱟᱱᱮ ᱵᱟᱯᱞᱟ ᱟᱹᱣᱨᱤ ᱥᱮᱴᱮᱨ ᱛᱮᱜᱮ ᱵᱷᱚᱡᱽ ᱫᱟᱠᱟ ᱫᱚ ᱱᱚᱛᱮ ᱥᱟᱹᱛ ᱟᱠᱟᱱᱟ᱾ ᱢᱟᱱᱮ ᱪᱟᱴᱴᱟ ᱯᱟᱸᱪᱴᱟ ᱠᱷᱚᱱ ᱡᱚᱢ ᱠᱚ ᱮᱦᱚᱵ ᱮᱫᱟ᱾ ᱯᱩᱨᱟᱹ ᱟᱴᱴᱟ ᱱᱚᱴᱟ ᱛᱮᱫᱚ ᱯᱩᱨᱟᱹ ᱯᱩᱨᱟᱹᱣ ᱠᱟᱜ ᱠᱟᱱᱟ ᱠᱚ ᱡᱚᱢ ᱫᱚ ᱟᱫᱚ ᱚᱱᱮ ᱵᱟᱯᱞᱟ ᱵᱟᱯᱞᱟ ᱫᱚ ᱚᱱᱮ ᱥᱮᱫᱤᱱ ᱜᱮ ᱦᱩᱭᱩᱜ ᱠᱟᱱᱟ᱾ ᱡᱚᱢ ᱵᱟᱲᱟ ᱠᱟᱛᱮᱜ ᱥᱟᱹᱛ ᱠᱟᱛᱮᱫ ᱢᱟᱱᱮ ᱰᱟᱹᱝᱜᱩᱣ ᱨᱮᱜᱮ ᱵᱷᱚᱡᱽ ᱫᱟᱠᱟ ᱡᱚᱢ ᱫᱚ ᱦᱩᱭᱩᱜ ᱠᱟᱱᱟ᱾ ᱡᱮ ᱵᱟᱯᱞᱟ ᱠᱟᱛᱮᱫ ᱮ ᱡᱚᱢ ᱦᱩᱭᱩᱜ ᱠᱟᱱᱟ ᱚᱱᱠᱟ ᱫᱚ ᱵᱟᱝ ᱚᱱᱠᱟ ᱜᱮ
ᱟᱪᱪᱷᱟ
ᱫᱤᱱ ᱜᱮ ᱵᱤᱫᱟᱹᱭ ᱚᱱᱠᱟ
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱟᱯᱮ ᱥᱮᱱᱟᱜ ᱵᱟᱨᱮ ᱛᱮ ᱛᱷᱚᱲᱟ ᱜᱟᱱᱤᱧ ᱵᱟᱲᱟᱭ ᱧᱟᱢ ᱠᱼᱟ ᱤᱧᱦᱚᱸ ᱟᱫᱚ ᱟᱞᱮᱥᱮᱫ ᱡᱚᱠᱷᱚᱱᱤᱧ ᱞᱮᱭᱟᱹ ᱦᱟᱜ ᱛᱚ ᱟᱞᱮ ᱥᱮᱫ ᱫᱚ ᱟᱹᱰᱤ ᱫᱤᱱ ᱜᱮ ᱚᱱᱠᱟᱧ ᱞᱟᱹᱭ ᱠᱟᱜᱼᱟ ᱢᱚᱬᱮ ᱫᱤᱱ ᱛᱚ ᱚᱱᱠᱟ ᱦᱩᱭᱩᱜ ᱠᱟᱱᱟ ᱛᱚ ᱢᱤᱫᱵᱟᱨ ᱠᱟᱛᱷᱟ ᱛᱮ ᱦᱟᱸᱜ ᱤᱧ ᱵᱩᱡᱷᱟᱹᱣ ᱟᱢᱟ ᱥᱮ ᱤᱧᱤᱧ ᱞᱟᱹᱭ ᱟᱢᱟ ᱛᱚ ᱮᱦᱚᱵ ᱨᱮ ᱡᱚᱠᱷᱚᱱ ᱮᱢ ᱧᱮ ᱛᱚ ᱮᱦᱚᱵ ᱫᱚᱠᱚ ᱢᱟᱰᱣᱟᱭᱟ ᱟᱞᱮ ᱥᱮᱫ ᱫᱚ ᱟᱨ ᱢᱟᱰᱣᱟ ᱫᱚ ᱯᱮ ᱯᱟᱸᱪ ᱢᱟᱦᱟ ᱨᱮᱭᱟᱜ ᱛᱟᱦᱮᱱᱟ ᱛᱚ ᱚᱱᱟ ᱢᱮᱛᱟᱜ ᱢᱮ ᱮᱦᱚᱵ ᱫᱤᱱ ᱫᱚ ᱦᱜ ᱯᱮ ᱫᱤᱱ ᱫᱚ ᱢᱮᱛᱟᱜ ᱢᱮ ᱠᱷᱟᱹᱞᱤ ᱠᱚ ᱥᱩᱱᱩᱢ ᱥᱟᱥᱟᱝ ᱠᱚ ᱚᱡᱚᱜᱮᱭᱟ ᱦᱟᱸᱜ ᱡᱟᱶᱟᱭ ᱠᱚᱲᱟ ᱫᱚ᱾ ᱟᱫᱚ ᱞᱟᱥᱴ ᱫᱤᱱ ᱨᱮ ᱦᱮᱸ ᱯᱮᱫᱤᱱ ᱚᱱᱟ ᱫᱚ ᱦᱟᱜ ᱦᱩᱭᱩᱜᱼᱟ ᱛᱚ ᱚᱱᱟ ᱯᱩᱱᱟᱜ ᱫᱤᱱ ᱨᱮ ᱫᱚ ᱦᱟᱸᱜ ᱚᱠᱟ ᱢᱮᱛᱟᱜ ᱠᱟᱱ ᱚᱱᱟ ᱯᱩᱱ ᱟᱨ ᱫᱤᱱ ᱨᱮ ᱫᱚ ᱦᱟᱸᱜ ᱢᱮᱛᱟᱜ ᱢᱮ ᱤᱭᱟᱹ ᱪᱮᱫ ᱠᱚ ᱢᱮᱛᱟᱜᱼᱟ ᱚᱱᱟ ᱟᱞᱮ ᱥᱮᱫ ᱫᱚ ᱚᱱᱟ ᱤᱭᱟᱹ ᱦᱩᱭᱩᱜᱼᱟ ᱟᱹᱰᱤ ᱠᱟᱡᱟᱠ ᱜᱮ ᱚᱱᱟ ᱫᱟᱜ ᱵᱟᱯᱞᱟ ᱟ ᱫᱟᱜ ᱵᱟᱯᱞᱟ ᱟᱹᱰᱤ ᱠᱟᱡᱟᱠ ᱠᱚ ᱨᱟᱹᱥᱠᱟᱹᱜᱼᱟ ᱠᱩᱲᱤ ᱠᱚ ᱥᱮ ᱜᱚᱜᱚ ᱛᱟᱠᱚ ᱥᱮ ᱛᱤᱱᱟᱹᱜ ᱠᱚ ᱛᱟᱦᱮᱱᱟ ᱵᱚᱞᱮ ᱢᱮᱛᱟᱜ ᱢᱮ ᱮᱛᱮ ᱩᱱᱠᱩ ᱠᱩᱲᱤ ᱠᱚ ᱛᱚ ᱟᱹᱰᱤᱜᱟᱱ ᱠᱚ ᱨᱟᱹᱥᱠᱟᱹᱜᱼᱟ ᱮᱱᱮᱡ ᱟᱠᱚ ᱫᱚᱱ ᱟᱠᱚ ᱪᱮᱤᱠᱟᱹᱭ ᱟᱠᱚ ᱛᱚ ᱟᱹᱰᱤᱜᱟᱱ ᱨᱟᱹᱥᱠᱟᱹ ᱢᱮᱱᱟᱜᱼᱟ ᱠᱩᱲᱤ ᱦᱚᱲᱟᱜ ᱫᱚ ᱚᱱᱟ ᱫᱟᱜ ᱵᱟᱯᱞᱟ ᱜᱮ ᱟᱫᱚ ᱚᱱᱟ ᱠᱚ ᱡᱚᱠᱷᱚᱱ ᱦᱩᱭ ᱵᱟᱲᱟ ᱠᱟᱛᱮ ᱡᱟᱶᱟ ᱠᱚᱲᱟ ᱠᱚ ᱰᱟᱹᱵᱽᱨᱟᱹᱭᱟ ᱟᱫᱚ ᱛᱚᱠᱷᱚᱱ ᱫᱚ ᱵᱟᱹᱨᱭᱟᱹᱛ ᱠᱚ ᱪᱟᱞᱟᱜᱼᱟ ᱟᱫᱚ ᱵᱟᱹᱨᱭᱟᱹᱛ ᱪᱟᱞᱟᱣ ᱠᱟᱛᱮ ᱦᱟᱸᱰᱮ ᱦᱚᱸ ᱟᱹᱰᱤ ᱜᱟᱱ ᱛᱟᱢᱡᱷᱟᱢ ᱢᱮᱱᱟᱜᱼᱟ ᱦᱟᱸᱰᱮ ᱠᱚ ᱫᱟᱨᱟᱢᱮᱭᱟ ᱫᱟᱨᱟᱢ ᱠᱟ ᱠᱟᱛᱮᱫ ᱫᱚ ᱦᱟᱸᱜ ᱚᱱᱟ ᱢᱮᱛᱟᱜ ᱢᱮ ᱚᱱᱟ ᱞᱟᱹᱴᱩ ᱯᱩᱨᱟᱹ ᱟᱹᱰᱤᱜᱟᱱ ᱠᱚ ᱫᱚᱱᱟ ᱟᱞᱮ ᱥᱮᱫ ᱫᱚ ᱚᱱᱟ ᱠᱚᱦᱚᱸ ᱟᱹᱰᱤᱜᱟᱱ ᱦᱩᱭᱩᱜᱼᱟ ᱯᱷᱤᱨ ᱚᱱᱟ ᱦᱚᱸ ᱤᱱᱟᱹ ᱛᱮᱜᱮ ᱤᱱᱟᱹ ᱛᱮᱜᱮ ᱮᱠᱟᱞ ᱜᱮ ᱮᱱᱛᱮ ᱱᱚ ᱫᱚᱥ ᱵᱟᱡᱮ ᱥᱮᱫ ᱪᱟᱞᱟᱜᱼᱟ ᱟᱫᱚ ᱥᱤᱸᱨᱟᱹ ᱫᱟᱱ ᱫᱚ ᱢᱮᱛᱟᱜ ᱢᱮ ᱱᱚ ᱫᱚᱥ ᱵᱟᱡᱮ ᱮᱜᱟᱨᱚ ᱵᱟᱡᱮ ᱚᱠᱟ ᱫᱚ ᱵᱟᱨᱚ ᱵᱟᱡᱮ ᱦᱚᱸ ᱵᱚᱞᱮ ᱟᱠᱚ ᱛᱤᱱᱟᱹᱜ ᱤᱭᱟᱹ ᱞᱟᱹᱴᱩ ᱟᱹᱛᱩ ᱠᱟᱱᱟ ᱚᱱᱟ ᱦᱤᱥᱟᱹᱵ ᱛᱮ ᱦᱟᱸᱟᱜ ᱦᱩᱭᱩᱜᱼᱟ
ᱟᱫᱚ ᱚᱱᱟ ᱠᱚ ᱡᱚᱠᱷᱚᱱ ᱦᱩᱭᱩᱜᱼᱟ ᱥᱤᱸᱫᱨᱟᱹ ᱫᱟᱱ ᱡᱚᱠᱷᱚᱱ ᱦᱩᱭᱱᱟ ᱛᱚ ᱢᱮᱛᱟᱜ ᱢᱮ ᱡᱚᱛᱚ ᱠᱷᱚᱱ ᱞᱟᱹᱴᱩ ᱵᱟᱯᱞᱟ ᱫᱚ ᱯᱟᱨᱚᱢᱱᱟ ᱟᱫᱚ ᱦᱟᱸᱜ ᱯᱷᱮᱨ ᱫᱚᱥᱟᱨ ᱦᱤᱞᱳᱜ ᱫᱚ ᱢᱮᱛ ᱢᱮ ᱠᱷᱟᱹᱞᱤ ᱜᱟᱹᱰᱤ ᱪᱩᱢᱟᱹᱲᱟ ᱚᱠᱟ ᱫᱚ ᱠᱚ ᱢᱮᱛᱟᱜ ᱠᱟᱱᱟ ᱫᱟᱱ ᱠᱚ ᱟᱹᱰᱤᱜᱟᱱ ᱜᱮ ᱱᱚᱛᱮ ᱦᱚᱸᱠᱚ ᱫᱟᱱᱮᱫ ᱠᱟᱱ ᱱᱮᱛᱟᱨ ᱢᱟ ᱟᱪᱪᱷᱟ ᱟᱯᱮ ᱥᱮᱫ ᱤᱧ ᱠᱩᱞᱤᱭᱮᱫ ᱢᱮ ᱫᱚᱲᱦᱟ ᱵᱚᱞᱮ ᱟᱯᱮ ᱪᱮᱫ ᱫᱟᱱ ᱠᱚ ᱪᱮᱫ ᱠᱚ ᱫᱟᱱ ᱵᱟᱲᱟᱭ ᱜᱮᱭᱟ ᱚᱱᱠᱟ ᱜᱤ ᱪᱩᱢᱟᱹᱲᱟ ᱠᱚ ᱢᱮᱛᱟᱜ ᱠᱟᱱᱟ ᱚᱠᱟ ᱫᱚ ᱦᱟᱸᱜ ᱵᱚᱞᱮ ᱫᱟᱱ
ᱫᱟᱱ ᱫᱚ ᱠᱩᱲᱤ ᱜᱤᱫᱽᱨᱟᱹ ᱯᱟᱦᱴᱟ ᱠᱷᱚᱱ ᱡᱟᱦᱟᱸ ᱠᱚ ᱮᱢᱟᱭ ᱠᱟᱱᱟ ᱠᱩᱲᱤ ᱜᱤᱫᱽᱨᱟᱹ ᱟᱨ ᱛᱷᱟᱹᱨᱤ ᱵᱟᱹᱴᱤ ᱞᱚᱴᱟ ᱜᱚᱭᱨᱟ ᱡᱷᱚᱛᱚ ᱞᱮᱠᱟᱱᱟᱜ ᱡᱤᱱᱤᱥ ᱜᱮ ᱠᱚ ᱮᱢᱟᱭ ᱠᱟᱱᱟ ᱠᱟᱥᱟ ᱨᱮᱭᱟᱜ ᱡᱤᱱᱤᱥ ᱚᱱᱟ ᱠᱚ ᱫᱚ ᱟᱨ ᱚᱱᱟ ᱵᱟᱫ ᱠᱟᱛᱮᱫ ᱦᱚᱸ ᱤᱥᱴᱤᱞ ᱨᱮᱭᱟᱜ ᱞᱮ ᱢᱮ ᱛᱷᱟᱨᱤ ᱵᱟᱴᱤ ᱴᱤ ᱜᱚᱭᱨᱟ ᱥᱮ ᱵᱟᱹᱞᱛᱤ ᱴᱩᱠᱩᱡ ᱮᱞᱩᱢᱤᱱᱤᱭᱟᱢ ᱨᱮᱱᱟᱜ ᱠᱚᱲᱦᱟᱭ ᱠᱚ ᱡᱷᱚᱛᱚ ᱠᱤᱪᱷᱩ ᱜᱮ ᱠᱚ ᱮᱢᱟᱭ ᱠᱟᱱᱟ ᱟᱨ ᱚᱱᱟ ᱪᱷᱟᱰᱟ ᱠᱟᱛᱮᱫ ᱛᱮ ᱟᱵᱟᱨ ᱱᱮᱛᱟᱨ ᱫᱚ ᱟᱞᱢᱟᱨᱤ ᱯᱷᱨᱤᱡᱽ ᱡᱟᱦᱟᱸᱭ ᱠᱚᱣᱟᱜ ᱢᱮᱱᱟᱜ ᱛᱟᱠᱚᱣᱟ ᱮᱱᱛᱮᱫ ᱴᱟᱠᱟ ᱯᱚᱭᱥᱟ ᱩᱱᱠᱩ ᱫᱚ ᱠᱚ ᱮᱢᱟ ᱠᱚ ᱠᱟᱱ ᱜᱮᱭᱟ ᱚᱱᱟ ᱠᱚ ᱠᱷᱟᱴ ᱟᱞᱢᱟᱨᱤ ᱯᱷᱨᱤᱡᱽ ᱯᱷᱮᱱ ᱡᱟ ᱠᱤᱪᱷᱩ ᱡᱩᱲᱟᱹᱜ ᱠᱟᱱᱟ ᱡᱷᱚᱛᱚ ᱞᱮᱠᱟᱱ ᱡᱤᱱᱤᱥ ᱜᱮ ᱱᱮᱛᱟᱨ ᱫᱟᱱ ᱨᱮ ᱫᱚ ᱠᱚ ᱮᱢᱚᱜ ᱠᱟᱱ ᱜᱮᱭᱟ‌᱾
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱟᱯᱮ ᱥᱮᱱᱟᱜ ᱵᱟᱨᱮᱛᱮ ᱟᱫᱚ ᱟᱞᱮᱥᱮᱫ ᱡᱚᱠᱷᱚᱱ ᱠᱷᱚᱱᱤᱧ ᱞᱟᱹᱭᱟᱢᱟ ᱦᱟᱸᱜ ᱟᱞᱮᱫ ᱦᱚᱸ ᱱᱚᱜᱼᱚᱭ ᱚᱠᱟ ᱠᱚᱢ ᱞᱟᱹᱭ ᱠᱮᱜᱼᱟ ᱱᱚᱣᱟ ᱞᱟᱹᱴᱩ ᱞᱟᱹᱴᱩ ᱡᱤᱱᱤᱥ ᱟᱨ ᱟᱞᱮ ᱥᱮᱫ ᱦᱚᱸ ᱱᱚᱜᱼᱚᱭ ᱰᱮᱠᱪᱤ ᱠᱟᱨᱟᱦᱤ ᱞᱩᱭᱦᱟᱹ ᱱᱚᱣᱟ ᱠᱚ ᱫᱚ ᱟᱹᱰᱤ ᱜᱟᱱ ᱜᱮ ᱦᱟᱸᱜ ᱠᱚ ᱮᱢᱚᱜ ᱠᱟᱱᱟ ᱟᱫᱚ ᱤᱧ ᱫᱚ ᱮᱱᱛᱮᱫ ᱪᱮᱠᱟ ᱛᱤᱧ ᱞᱟᱹᱭ ᱫᱟᱲᱮᱭᱟᱜᱼᱟ ᱱᱚᱣᱟ ᱫᱚ ᱡᱮ ᱡᱚᱛᱚ ᱠᱚ ᱮᱢᱚᱜ ᱠᱟᱱᱟ ᱤᱧ ᱟᱭᱢᱟ ᱱᱚᱣᱟ ᱠᱚ ᱡᱤᱱᱤᱥ ᱤᱧ ᱚᱞ ᱵᱟᱲᱟ ᱟᱠᱟᱫ ᱛᱠᱚᱣᱟᱧ ᱦᱤᱥᱟᱹᱵᱽ ᱵᱷᱟᱹᱜᱤ ᱵᱟᱲᱟᱟᱣ ᱟᱠᱟᱫ ᱛᱚ ᱚᱱᱟᱛᱮᱧ ᱞᱟᱹᱭ ᱫᱟᱲᱮᱭᱟᱜᱼᱟ ᱡᱮ ᱱᱚᱣᱟ ᱠᱚ ᱫᱚ ᱦᱟᱸᱜ ᱠᱚ ᱮᱢᱚᱜ ᱠᱟᱱ ᱜᱮᱭᱟ ᱟᱨ ᱢᱤᱫ ᱫᱷᱢ ᱤᱧ ᱫᱤᱥᱟᱹᱭ ᱮᱫᱟ ᱡᱮ ᱢᱤᱫ ᱫᱚᱢ ᱢᱤᱫᱴᱟᱝ ᱦᱚᱠᱚᱴᱟᱜ ᱦᱚᱲ ᱠᱟᱱᱟᱭ ᱛᱚ ᱟᱹᱰᱤ ᱞᱟᱸᱫᱟ ᱞᱟᱸᱫᱟ ᱠᱚ ᱮᱢᱚᱜᱼᱟ ᱤᱭᱟᱹ ᱚᱱᱟ ᱵᱟᱹᱞᱴᱤᱱ ᱮ ᱮᱢᱟ ᱠᱟᱱᱟ ᱟᱨ ᱵᱟᱟᱹᱴᱤᱢ ᱥᱟᱶᱛᱮ ᱵᱟᱵᱮᱨ ᱟᱨ ᱵᱟᱵᱮᱨ ᱥᱟᱶᱛᱮ ᱢᱚᱜᱽ ᱦᱚᱸ ᱵᱚᱞᱮ ᱚᱱᱟ ᱨᱮᱜᱮ ᱢᱮᱱᱟᱜᱼᱟ ᱵᱷᱤᱛᱨᱤ ᱨᱮ ᱡᱚᱛᱚ ᱟᱫᱚ ᱚᱱᱟ ᱠᱚᱦᱚᱸᱧ ᱧᱮᱞ ᱟᱠᱟᱫᱼᱟ ᱟᱹᱰᱤᱜᱟᱱ ᱡᱤᱱᱤᱥ ᱟᱨ ᱚᱠᱟᱢ ᱞᱟᱹᱭ ᱠᱮᱫᱟ ᱞᱟᱹᱴᱩ ᱞᱟᱹᱴᱩ ᱡᱤᱱᱤᱥ ᱚᱱᱟ ᱟᱞᱢᱟᱨᱤ ᱠᱚᱦᱚᱸ ᱚᱱᱟ ᱠᱚᱦᱚᱸ ᱛᱟᱦᱮᱱ ᱜᱮᱭᱟ ᱟᱞᱢᱟᱨᱤ ᱠᱚ ᱟᱨ ᱥᱮ ᱚᱱᱟ ᱯᱷᱨᱤᱡᱽ ᱠᱚᱦᱚᱸ ᱟᱹᱰᱤᱜᱟᱱ ᱠᱚ ᱮᱢᱚᱜ ᱠᱟᱱᱟ ᱟᱨ ᱱᱮᱛᱟᱨ ᱢᱟ ᱡᱚᱠᱷᱚᱱ ᱟᱹᱰᱤ ᱠᱤᱥᱥᱩᱱ ᱦᱚᱲ ᱡᱚᱠᱷᱚᱱᱮ ᱛᱟᱦᱮᱱᱟ ᱛᱚ ᱩᱱᱤ ᱫᱚ ᱮᱠᱟᱞ ᱚᱱᱟ ᱪᱟᱨ ᱪᱟᱠᱟ ᱜᱟᱹᱰᱤ ᱥᱮ ᱪᱟᱨ ᱪᱟᱠᱟ ᱫᱚᱦᱟᱸᱜ ᱵᱟᱝ ᱫᱩ ᱪᱟᱠᱟ ᱚᱱᱟ ᱵᱟᱭᱤᱠ ᱠᱚᱫᱚ ᱠᱚ ᱫᱟᱱ ᱟᱠᱚ ᱠᱟᱱ ᱜᱮᱭᱟ ᱟᱫᱚ ᱚᱱᱟ ᱫᱚ ᱦᱟᱸᱜ ᱚᱱᱟ ᱜᱤᱰᱤ ᱱᱚᱸᱰᱮ ᱫᱚ ᱵᱟᱝ ᱚᱱᱟ ᱫᱚ ᱞᱟᱦᱟ ᱨᱮᱠᱚ ᱮᱢᱟ ᱠᱚᱣᱟ ᱡᱭᱟᱚ ᱛᱟᱭᱱᱚᱢ ᱨᱮᱠᱚ ᱮᱢᱟ ᱠᱚᱣᱟ ᱚᱱᱮ ᱚᱱᱠᱟᱛᱮ ᱵᱚᱞᱮ ᱡᱟᱶᱟᱭ ᱠᱚᱲᱟ ᱜᱮ ᱠᱚ ᱮᱢᱟᱭᱟ ᱚᱱᱟ ᱫᱚ ᱵᱚᱞᱮ ᱠᱩᱲᱤ ᱥᱮᱮᱫ ᱠᱷᱚᱱ ᱡᱩᱫᱤ ᱴᱷᱤᱠ ᱴᱷᱟᱠ ᱥᱮ ᱠᱸᱟᱹᱬ ᱦᱤᱲᱧ ᱧᱚᱜ ᱜᱮ ᱠᱷᱟᱱᱡ ᱫᱚᱠᱚ ᱦᱟᱸᱜ ᱟᱫᱚ ᱚᱱᱮ ᱚᱱᱠᱟ ᱟᱞᱮ ᱥᱮᱫ ᱦᱚᱸᱠᱚ ᱫᱟᱱ ᱮᱫᱟ ᱟᱫᱚ ᱚᱱᱟ ᱜᱟᱹᱰᱤ ᱪᱩᱢᱟᱹᱲᱟ ᱵᱟᱫᱽ ᱫᱚ ᱦᱟᱸᱜ ᱟᱞᱮ ᱥᱮᱫ ᱫᱚ ᱡᱚᱠᱷᱚᱱᱮᱢ ᱧᱮᱞᱟ ᱛᱚ ᱚᱱᱟ ᱤᱭᱟᱹ ᱢᱮᱱᱟᱜ ᱠᱟᱫᱟ ᱢᱮᱛᱟᱜ ᱢᱮ ᱩᱱᱠᱩ ᱞᱩᱝᱛᱤ ᱠᱩᱲᱤ ᱠᱚᱫᱚ ᱦᱟᱸᱜ ᱡᱚᱛᱚ ᱯᱷᱤᱨ ᱠᱚ ᱪᱟᱞᱟᱜᱼᱟ ᱱᱚᱛᱮᱛᱮ ᱦᱤᱡᱩᱜᱼᱟᱚ ᱛᱚ ᱱᱚᱸᱰᱮ ᱦᱚᱸ ᱡᱚᱢ ᱧᱩ ᱟᱪᱪᱷᱟ ᱟᱯᱮᱥᱮᱫ ᱚᱱᱛᱮ ᱞᱠᱛᱤ ᱠᱩᱲᱤ ᱠᱚ ᱪᱟᱞᱟᱜ ᱥᱮ ᱵᱟᱠᱚ ᱪᱟᱞᱟᱜᱼᱟ
ᱦᱮᱸ ᱞᱩᱝᱛᱤ ᱠᱩᱲᱤ ᱠᱚ ᱪᱟᱞᱟᱜ ᱜᱮᱭᱟ ᱟᱞᱮ ᱥᱮᱫ ᱦᱚᱸ ᱪᱟᱞᱟᱜ ᱜᱮᱭᱟ ᱠᱚ ᱱᱮᱛᱟᱨ ᱢᱟ ᱮ ᱟᱹᱰᱤ ᱫᱮᱨᱤ ᱠᱟ ᱠᱟᱛᱮᱜ ᱠᱚ ᱪᱟᱞᱟᱜ ᱠᱟᱱᱟ ᱦᱟᱱᱮ ᱡᱚᱢ ᱥᱩᱢᱚᱭ ᱠᱚ ᱪᱟᱞᱟᱜ ᱠᱟᱱᱟ ᱠᱟᱹᱴᱤᱡ ᱮᱱᱮᱡ ᱵᱟᱲᱟ ᱨᱟᱹᱥᱠᱟᱹ ᱠᱟᱛᱮᱮᱫ ᱜᱮ ᱚᱲᱟᱜ ᱠᱚ ᱨᱩᱣᱟᱹᱲ ᱦᱤᱡᱩᱜ ᱠᱟᱱᱟ ᱵᱟᱨᱚᱴᱟ ᱮᱠᱴᱟ ᱛᱮᱫᱚ ᱚᱲᱟᱜ ᱠᱚ ᱨᱩᱣᱟᱹᱲ ᱦᱤᱡᱩᱜ ᱠᱟᱱᱟ ᱱᱚᱝᱠᱟ ᱜᱮ ᱧᱮᱞᱚᱜ ᱠᱟᱱᱟ
ᱟᱪᱪᱷᱟ
ᱟᱸ
ᱟᱹᱰᱤ ᱱᱟᱯᱟᱭ ᱠᱟᱛᱷᱟᱢ ᱞᱟᱹᱭ ᱠᱮᱫᱼᱟ ᱟᱨ ᱟᱞᱮᱮᱥᱮᱫ ᱦᱚᱸ ᱱᱚᱜᱼᱚᱭ ᱪᱟᱞᱟᱜ ᱠᱟᱱᱟ ᱠᱚ ᱟᱞᱮ ᱥᱮᱫ ᱫᱚ ᱱᱚᱜᱼᱚᱭ ᱵᱩᱡᱷᱟᱹᱣ ᱢᱮ ᱟᱹᱭᱩᱵᱛᱟᱹᱨ ᱵᱤᱫᱟᱹ ᱫᱚ ᱦᱩᱭᱩᱜᱼᱟ ᱚᱱᱟ ᱜᱤᱰᱤ ᱪᱩᱢᱲᱟ ᱦᱤᱞᱳᱜ ᱜᱮ ᱵᱤᱫᱟᱹᱭ ᱦᱩᱭᱩᱜᱼᱟ ᱦᱜ ᱟᱫᱚ ᱯᱩᱨᱟᱹᱣ ᱛᱮ ᱢᱮᱛᱟᱢ ᱢᱮ ᱟᱹᱭᱩᱵ ᱥᱮᱫ ᱜᱮ ᱟᱫᱚ ᱵᱚᱞᱮ ᱪᱟᱞᱟᱜ ᱨᱮᱭᱟᱜ ᱡᱟᱦ ᱫᱤᱠᱠᱚᱛ ᱫᱚ ᱵᱟᱹᱱᱩᱜᱼᱟ ᱥᱮᱯᱴᱤ ᱛᱮᱜᱮ ᱠᱚ ᱤᱫᱤ ᱠᱚᱣᱟᱼᱟ ᱮᱛᱮ ᱜᱟᱹᱰᱤ ᱵᱟᱥ ᱠᱚ ᱵᱷᱟᱲᱟ ᱠᱟᱜᱼᱟ ᱢᱚᱸᱡᱽ ᱜᱮ ᱡᱟᱶᱟᱭ ᱠᱚᱲᱟ ᱮᱱᱛᱮ ᱟᱨᱠᱟᱱᱡ ᱵᱟᱠᱚ ᱪᱟᱞᱟᱜ ᱮᱱᱛᱮ ᱠᱩᱲᱤ ᱦᱚᱸ ᱪᱤᱠᱟᱛᱮ ᱪᱟᱞᱟᱜᱼᱟ ᱟᱫᱚ ᱚᱱᱟᱛᱮ ᱵᱟᱥ ᱜᱟᱹᱰᱤ ᱠᱚᱛᱮ ᱡᱚᱛᱚ ᱛᱮᱠᱚ ᱤᱫᱤ ᱠᱚᱣᱟ ᱟᱫᱚ ᱮ ᱠᱚ ᱢᱮᱱᱟ ᱤᱫᱤ ᱫᱚ ᱤᱫᱤ ᱢᱮᱮᱜ ᱦᱟᱸᱜ ᱟᱫᱚ ᱨᱩᱣᱟᱹᱲ ᱫᱷᱟᱹᱨᱤᱡ ᱫᱚᱲᱟᱜ ᱫᱷᱤᱡ ᱫᱚ ᱦᱟᱸᱜ ᱵᱟᱭᱩᱩᱭᱣᱟᱹᱲ ᱠᱟᱢᱟ ᱚᱱᱟ ᱫᱚ ᱟᱢᱟᱜ ᱯᱚᱭᱥᱟ ᱛᱮ ᱨᱩᱩᱭᱟᱹᱲᱚᱜ ᱢᱮ ᱚᱱᱮ ᱚᱱᱠᱟ ᱦᱚᱸ ᱢᱮᱱᱟᱜᱼᱟ ᱟᱞᱮᱥᱮᱫ ᱫᱚ ᱟᱫᱚ ᱦᱮᱸ ᱪᱟᱞᱟᱜ ᱠᱟᱱ ᱜᱮᱭᱟ ᱟᱹᱰᱤ ᱜᱟᱱ ᱜᱮ ᱮᱛᱮᱫ ᱚᱸᱰᱮ ᱦᱚᱸ ᱟᱹᱰᱤ ᱨᱟᱹᱥᱠᱟᱹ ᱵᱩᱡᱷᱟᱹᱜᱼᱟ ᱪᱟᱞᱟᱣ ᱠᱟᱛᱮ ᱵᱟᱨᱮᱛ ᱠᱚᱲᱟ ᱥᱮ ᱠᱩᱲᱤ ᱠᱚᱦᱚᱸ ᱟᱹᱰᱤ ᱨᱟᱹᱥᱠᱟᱹ ᱵᱩᱡᱷᱟᱹᱜᱼᱟ ᱟᱫᱚ ᱚᱱᱟ ᱤᱭᱟᱹ ᱛᱮᱠᱚ ᱪᱟᱞᱟᱜ ᱠᱟᱱᱟ ᱟᱪᱪᱷᱟ ᱟᱯᱮᱥᱮᱫ ᱚᱱᱟ ᱤᱭᱟᱹ ᱠᱚᱫᱚ ᱦᱟᱸᱜ ᱦᱩᱭ ᱵᱟᱲᱟᱜᱼᱟᱥᱮ ᱵᱟᱝ ᱚᱱᱠᱟᱧ ᱞᱟᱹᱭ ᱠᱟᱜᱼᱟ ᱮᱦᱚᱵ ᱨᱮ ᱦᱟᱸ ᱫᱟᱜ ᱵᱟᱯᱞᱟ ᱠᱚ ᱚᱱᱟ ᱠᱚ ᱦᱩᱭᱩᱜᱼᱟᱥ ᱥᱮ ᱵᱟᱝ ᱦᱩᱭᱩᱜᱼᱟ
ᱵᱟᱝ ᱟᱞᱮᱥᱮᱫ ᱚᱱᱟ ᱫᱟᱜ ᱵᱟᱯᱞᱟ ᱫᱚ ᱦᱟᱜ ᱵᱟᱝ ᱦᱩᱭᱩᱜᱼᱟ ᱫᱟᱜ ᱵᱟᱯᱞᱟ ᱫᱚ ᱵᱟᱝ ᱮᱠᱟᱞ ᱜᱮ ᱵᱟᱝ ᱦᱩᱭᱩᱜᱼᱟ
ᱟᱪᱪᱷᱟ ᱚᱱᱟ ᱞᱟᱹᱴᱩᱭᱟᱹ ᱠᱚᱦᱚᱸ ᱛᱚᱵᱮ ᱵᱟᱠᱚ ᱫᱚᱱ ᱵᱟᱲᱟᱭᱟ ᱵᱟᱝ ᱟᱫᱚ ᱮᱱᱮᱫ
ᱵᱟᱝ ᱥᱩᱫᱷᱩ ᱫᱚᱝ ᱮᱱᱮᱡ ᱜᱮ ᱦᱩᱭᱩᱜ ᱛᱟᱦᱮᱸᱜ ᱱᱟᱱᱟ ᱨᱚᱠᱚᱢ ᱫᱚᱝ ᱠᱚ ᱮᱱᱮᱡᱟ ᱱᱚᱣᱟ ᱜᱮ ᱞᱟᱹᱴᱩᱣᱟᱹ ᱟᱱᱠᱩ ᱫᱚ ᱵᱟᱝ ᱠᱚ ᱮᱱᱮᱡ ᱵᱟᱲᱟ ᱟᱠᱟᱫᱟ ᱟᱨ ᱫᱟᱜ ᱵᱟᱯᱞᱟ ᱦᱚᱸ ᱵᱟᱝ ᱦᱩᱭᱩᱜ ᱛᱟᱦᱮᱸᱫ
ᱟᱞᱮᱥᱮᱫ ᱫᱚ ᱟᱹᱰᱤᱜᱮ ᱛᱟᱢᱡᱟᱢ ᱢᱮᱱᱟᱜᱼᱟ ᱟᱨ ᱢᱮᱛᱟᱜ ᱢᱮ ᱡᱚᱠᱷᱚᱱ ᱵᱟᱹᱦᱩ ᱠᱩᱲᱤ ᱠᱚ ᱤᱫᱤᱭᱮᱭᱟ ᱦᱟᱸᱰᱮ ᱥᱮ ᱚᱱᱟ ᱞᱸᱰᱮ ᱠᱚ ᱟᱹᱜᱩᱭᱮᱭᱟ ᱟᱫᱚ ᱱᱚᱸᱰᱮ ᱦᱚᱸ ᱩᱱᱠᱩ ᱪᱤᱞᱤ ᱠᱚ ᱢᱮᱛᱟ ᱠᱚᱣᱟ ᱵᱟᱦᱚᱧᱟᱨ ᱢᱮ ᱠᱚ ᱪᱤᱞᱞᱤ ᱠᱚᱠᱚ ᱦᱩᱭᱩᱜᱼᱟ ᱦᱟᱸᱜ ᱥᱟᱹᱜᱟᱹᱭ ᱛᱮ ᱛᱚ ᱩᱱᱠᱩ ᱫᱚ ᱦᱟᱸᱜ ᱡᱟᱸᱜᱟ ᱠᱚ ᱟᱹᱨᱩᱵ ᱠᱚᱣᱟ ᱟᱨ ᱪᱮᱫ ᱠᱚ ᱡᱮ ᱩᱝᱠᱩ ᱦᱚᱸᱠᱚ ᱮᱢᱟᱣᱟᱭᱟ ᱥᱟᱹᱲᱤ ᱠᱚ ᱥᱮ ᱡᱟᱦᱟᱱᱟᱜ ᱜᱮ ᱚᱝᱠᱟ ᱜᱤᱯᱷᱴ ᱞᱮᱠᱟᱛᱮᱢ ᱢᱮᱱ ᱫᱟᱲᱮ ᱠᱮᱭᱟ ᱵᱚᱞᱮ ᱠᱩᱲᱤ ᱦᱚᱲᱟᱜ ᱜᱤᱯᱷᱴ ᱜᱮ ᱥᱟᱹᱲᱤ ᱠᱚ ᱥᱮ ᱵᱚᱞᱮ ᱚᱱᱟ ᱦᱚᱨᱚᱜ ᱟᱜ ᱠᱚ ᱥᱮ ᱢᱩᱫᱟᱹᱢ ᱠᱚ ᱥᱮ ᱢᱟᱞᱟ ᱠᱚ ᱥᱮ ᱡᱟᱦᱟᱱᱟᱜ ᱜᱮ ᱵᱚᱞᱮ ᱟᱢ ᱡᱟᱢ ᱫᱟᱲᱮᱭᱟᱜᱼᱟ ᱚᱱᱟ ᱦᱤᱥᱟᱹᱵᱽ ᱛᱮ ᱩᱱᱤ ᱮᱢᱟᱭ ᱢᱮ ᱟᱨ ᱡᱟᱸᱜᱟ ᱟᱹᱨᱩᱵᱚᱜ ᱢᱮ ᱟᱹᱨᱩᱵ ᱢᱮᱭᱟᱭ ᱛᱚ ᱩᱱ ᱦᱤᱞᱳᱜ ᱜᱮᱠᱚ ᱢᱮᱛᱟᱟᱣᱟ ᱠᱚᱣᱟ ᱵᱚᱞᱮ ᱩᱱ ᱦᱤᱞᱳᱜ ᱜᱮ ᱱᱚᱣᱟ ᱞᱟᱥᱴ ᱡᱚᱴᱮᱫ ᱦᱟᱸᱜ ᱯᱷᱤᱨ ᱤᱱᱟᱹ ᱵᱟᱫᱽ ᱫᱚ ᱟᱞᱚᱵᱮᱱ ᱡᱚᱴᱮᱫᱚᱜᱼᱟ ᱵᱚᱞᱮ ᱚᱝᱠᱟ ᱵᱟᱦᱚᱴᱧᱟᱨ ᱢᱮ ᱦᱚᱲ ᱥᱚᱸᱜᱮ ᱫᱚ, ᱟᱫᱚ ᱚᱱᱮ ᱚᱱᱟ ᱠᱚ ᱟᱞᱮ ᱥᱮᱫ ᱢᱮᱱᱟᱜᱼᱟ, ᱟᱪᱪᱷᱟ ᱟᱯᱮ ᱥᱮᱫ ᱚᱝᱠᱟ ᱢᱮᱱᱟᱜᱼᱟ ᱥᱮ ᱵᱟᱹᱱᱩᱜᱼᱟ
ᱦᱮᱸ ᱟᱞᱮ ᱥᱮᱫ ᱦᱚᱸ ᱢᱮᱱᱟᱜ ᱜᱮᱭᱟ ᱚᱱᱟ ᱫᱚ ᱵᱟᱦᱧᱟᱨ ᱠᱚ ᱥᱮ ᱟᱡᱱᱟᱨ ᱚᱱᱟ ᱟᱞᱮ ᱥᱮᱫ ᱢᱟ ᱚᱱᱟ ᱮᱸᱻ ᱡᱟᱸᱜᱟ ᱟᱹᱨᱩᱯ ᱫᱚ ᱦᱩᱭᱩᱜ ᱠᱟᱱ ᱜᱮᱭᱟ, ᱠᱟᱴᱠᱚᱢ ᱦᱩᱭᱩᱜ ᱜᱮᱭᱟ ᱟᱨ ᱚᱱᱟ ᱨᱮᱫᱚ ᱚᱱᱟ ᱥᱟᱹᱲᱤ ᱠᱚᱫᱚ ᱵᱟ ᱠᱚ ᱮᱢᱟᱭᱟ ᱛᱚᱠᱷᱚᱱ ᱫᱚ ᱩᱜᱠᱩ ᱵᱟᱦᱧᱟᱨ ᱠᱚᱫᱚ ᱛᱚᱠᱷᱚᱱ ᱯᱚᱭᱥᱟ ᱜᱮᱠᱚ ᱮᱢᱟᱭ ᱛᱟᱦᱮᱸᱫ ᱪᱟᱞᱟᱭ ᱛᱟᱦᱮᱸᱜ ᱠᱚ᱾ ᱚᱱᱠᱟ ᱜᱮ ᱟᱨ ᱚᱱᱠᱟ ᱜᱮᱠᱚ ᱚᱱᱟ ᱠᱚᱜᱮ ᱠᱚ ᱮᱢᱟᱭ ᱛᱟᱦᱮᱸᱫ ᱢᱟᱱᱮ ᱥᱟᱹᱲᱤᱻᱴᱟᱹᱲᱤ ᱠᱚᱫᱚ ᱚᱝᱠᱟ ᱫᱚ ᱟᱞᱮᱥᱮᱫ ᱫᱚ ᱚᱱᱟ ᱪᱚᱞ ᱫᱚ ᱵᱟᱹᱱᱩᱜ ᱟᱠᱟᱫᱟ᱾
ᱟᱪᱪᱷᱟ
ᱟᱻ ᱦᱚᱨᱚᱜ ᱠᱚᱫᱚ ᱚᱱᱟ ᱫᱚ ᱮᱢᱱᱤ ᱦᱚᱲ ᱦᱚᱠᱛᱚ ᱠᱚ ᱮᱢᱟᱭ ᱠᱟᱱᱟ ᱚᱱᱟ ᱟᱞᱟᱫᱟ ᱡᱟᱸᱜᱟ ᱟᱹᱨᱩ ᱟᱨ ᱱᱚᱣᱟ ᱫᱚ ᱵᱟᱦᱧᱟᱨ ᱠᱚ ᱥᱮ ᱟᱡᱷᱱᱟᱨ ᱠᱚᱫᱚ ᱚᱱᱟ ᱡᱟᱸᱜᱟ ᱟᱹᱨᱩᱵ ᱟᱹᱨᱩᱵ ᱟᱞᱟ ᱫᱟ ᱦᱩᱭᱩᱜ ᱠᱟᱱᱟ ᱥᱮ, ᱦᱮᱸ ᱚᱱᱟ ᱫᱚ ᱯᱩᱨᱟᱹᱜᱮ ᱡᱩᱫ ᱡᱩᱫᱟᱹ ᱜᱮᱭᱟ ᱟᱫᱚ ᱚᱱᱟ ᱡᱮ ᱵᱟᱦᱧᱟᱨ ᱨᱮ ᱡᱮ ᱛᱤᱦᱤᱧ ᱜᱮ ᱢᱩᱪᱟᱹᱫ ᱮᱢ ᱡᱚᱴᱮᱫᱮᱭᱟ ᱚᱱᱟ ᱞᱟᱹᱜᱤᱫ ᱦᱚᱸ ᱢᱤᱫᱴᱟᱱ ᱱᱤᱭᱚᱢ ᱢᱮᱱᱟᱜ-ᱟ ᱟᱞᱮ ᱥᱮᱫ ᱫᱚ ᱚᱸᱰᱮ ᱜᱟᱸᱰᱚ ᱨᱮ ᱯᱨᱚᱨᱚᱛᱷᱚᱢ ᱫᱟᱜ ᱫᱩᱞ ᱦᱩᱭᱩᱜᱼᱟ ᱛᱟᱨᱯᱚᱨᱮ ᱩᱱᱤ᱾ ᱵᱚᱦᱚᱜ ᱨᱮ ᱫᱟᱜ ᱫᱩᱞᱟᱭ ᱦᱩᱭᱩᱜᱼᱟ ᱟᱫᱚ ᱤᱱᱟᱹ ᱯᱚᱨᱮ ᱠᱷᱟᱡ ᱜᱮ ᱟᱢ ᱩᱱᱤ ᱫᱚ ᱟᱫᱚ ᱯᱚᱨᱮᱛᱮ ᱛᱤᱥ ᱦᱚᱸ ᱵᱟᱢ ᱡᱚᱴᱮᱫ ᱫᱟᱲᱮᱣᱟᱭᱟ ᱚᱝᱠᱟ ᱠᱟᱱᱟ
ᱦᱮᱸ ᱟᱞᱮ ᱥᱮᱫ ᱦᱚᱸ ᱚᱝᱠᱟ ᱜᱮ ᱢᱮᱱᱟᱜ ᱟᱠᱟᱫᱟ ᱡᱮ ᱚᱠᱟᱢ ᱞᱟᱹᱭ ᱠᱮᱜᱼᱟ᱾ ᱟᱫᱚ ᱚᱝᱠᱟᱜᱮ ᱛᱟᱨᱮᱱ ᱨᱮ ᱫᱟᱜ ᱠᱚ ᱫᱩᱞ ᱡᱚᱱᱟᱜ-ᱟ ᱤᱧᱤᱧ ᱫᱤᱥᱟᱹᱭᱮᱫᱟ ᱧᱮᱞ ᱞᱮᱫ ᱠᱚᱣᱟ ᱢᱤᱫ ᱫᱷᱚᱢ ᱚᱝᱠᱟᱜ ᱜᱮ᱾ ᱦᱩᱭ ᱞᱮᱱᱟ ᱵᱟᱯᱞᱟ ᱟᱞᱮ ᱟᱛᱩᱨ ᱨᱮ ᱫᱤᱫᱤ ᱜᱮᱠᱚ ᱵᱟᱯᱞᱟ ᱞᱮᱫᱮᱭᱟ᱾ ᱟᱫᱚ ᱚᱝᱠᱟ ᱜᱮ ᱦᱩᱭ ᱞᱮᱱᱟ ᱟᱫᱚ ᱩᱱ ᱥᱚᱢᱚᱭ ᱤᱧ ᱫᱤᱥᱟᱹᱭᱮᱫᱟ ᱡᱮ ᱛᱟᱨᱮᱱ ᱨᱮ ᱫᱟᱜ ᱫᱩᱞᱟᱭ ᱢᱮ ᱟᱢ ᱦᱚᱸᱭ ᱫᱩᱞ ᱟᱢᱟ ᱯᱷᱤᱨ ᱤᱱᱟᱹ ᱵᱟᱫᱽ ᱫᱚ ᱟᱞᱚᱢ ᱥᱩᱨᱩᱜᱼᱟ ᱩᱱᱤ ᱴᱷᱮᱡ ᱫᱚ᱾ ᱢᱮᱛᱟᱜ ᱢᱮ ᱟᱠᱚ ᱨᱚᱲ ᱠᱫᱼᱟ ᱥᱮᱫᱟᱭ ᱨᱮᱱ ᱦᱚᱲᱜᱮ ᱡᱮ ᱩᱱᱤ ᱚᱠᱟᱴᱟᱜᱼᱮ ᱛᱟᱲᱟᱢ ᱟᱠᱟᱜᱼᱟ᱾ ᱵᱚᱞᱮ ᱩᱱᱤ ᱡᱩᱫᱤᱭ ᱩᱱᱤᱭᱟᱜ ᱯᱟᱨᱪᱷᱟ ᱚᱠᱟ ᱧᱮᱞᱚᱜ ᱠᱟᱱᱟ ᱥᱮ ᱩᱢᱩᱞ ᱚᱠᱟ ᱵᱚᱱ ᱢᱮᱛᱟᱜᱼᱟ ᱦᱚ᱾ᱲ ᱛᱮᱫᱚ ᱟᱫᱚ ᱩᱱᱤᱭᱟᱜ ᱩᱢᱩᱞ ᱨᱮᱫᱚ ᱮᱠᱟᱞ ᱜᱮ ᱟᱢ ᱫᱚ ᱟᱞᱚᱢ ᱞᱮᱵᱮᱫ ᱧᱟᱢᱟ ᱚᱱᱮ ᱚᱝᱠᱟ ᱠᱚ ᱨᱚᱲ ᱠᱟᱜᱼᱟ᱾ ᱟᱫᱚ ᱚᱱᱠᱟ ᱜᱮᱠᱚ ᱵᱮᱵᱚᱦᱟᱨᱮᱫ ᱠᱟᱱᱟ ᱧᱮᱞ ᱦᱚᱧ ᱧᱮᱞᱮᱫ ᱠᱚᱣᱟ ᱱᱤᱭᱟᱹ ᱟᱰᱮᱯᱟᱥᱮ ᱟᱞᱮ ᱥᱮᱡ ᱦᱟᱸᱜ᱾ ᱟᱫᱚ ᱟᱯᱮᱥᱮᱭᱟᱜ ᱪᱮᱫ ᱞᱮᱠᱟ ᱚᱝᱠᱟ ᱜᱮ ᱟᱹᱰᱤ ᱡᱟᱹᱥᱛᱤ ᱢᱮᱱᱟᱜ ᱟᱠᱟᱜ ᱱᱮᱛᱟᱨ ᱦᱚᱸ ᱥᱮ ᱪᱮᱫ ᱞᱮᱠᱟ ᱠᱟᱛᱮᱜ ᱦᱟᱸᱜ
ᱪᱮ ᱚᱱᱟ ᱵᱟᱝ ᱡᱚᱴᱮᱫ
ᱦᱮᱸ ᱚᱱᱟ ᱠᱚ ᱵᱟᱦᱧᱟᱨ ᱢᱮ ᱥᱮ ᱚᱠᱟᱮᱠᱟ ᱟᱡᱽᱷᱱᱟᱨᱤᱧ ᱠᱚ ᱚᱱᱟ ᱠᱚ ᱱᱤᱭᱚᱢ ᱠᱚ ᱫᱷᱚᱨᱚᱢ ᱠᱩ
ᱢᱮᱛᱟᱜ ᱜᱮᱭᱟ ᱡᱮᱢᱚᱱ ᱵᱟᱦᱧᱟᱨ ᱥᱟᱢᱟᱝ ᱨᱮ ᱟᱫᱚ ᱡᱚᱴᱮᱫ ᱵᱟᱝ ᱜᱟᱱᱚᱜᱼᱟ ᱥᱮ ᱵᱟᱦᱧᱟᱨ ᱥᱟᱢᱟᱝ ᱨᱮ ᱩᱵ ᱟᱲᱟᱜ ᱵᱟᱝ ᱜᱟᱱᱚᱜᱼᱟ, ᱥᱮ ᱯᱟᱨᱠᱚᱢ ᱨᱮ ᱫᱩᱲᱩᱵ ᱵᱟᱝ ᱜᱟᱱᱚᱜᱼᱟ ᱚᱱᱟ ᱠᱚ ᱱᱤᱭᱚᱢ ᱟᱹᱰᱤ ᱞᱮᱠᱟᱱ ᱱᱤᱭᱚᱢ ᱜᱮ ᱢᱮᱱᱟᱜ ᱟᱠᱟᱫᱟ ᱯᱟᱞᱚᱱ ᱵᱟᱲᱟᱭᱮᱷ ᱜᱮᱭᱟ ᱠᱚ ᱱᱮᱛᱟᱨ ᱦᱚᱸ ᱚᱱᱟ ᱠᱚᱠᱚ ᱢᱟᱱᱟᱣᱮᱫ ᱜᱮᱭᱟ
ᱦᱮᱸ
ᱦᱳᱭ
ᱦᱮᱸ ᱮᱱᱛᱮ ᱟᱵᱚᱣᱟᱜ ᱱᱚᱣᱟ ᱢᱮᱱ ᱠᱮᱭᱟᱢ ᱟᱵᱚᱣᱟᱜ ᱥᱚᱢᱟᱡᱽ ᱨᱮ ᱡᱚᱠᱷᱚᱱᱮᱢ ᱵᱮᱸᱜᱮᱫᱟ ᱛᱚ ᱟᱹᱰᱤᱜᱟᱱ ᱱᱤᱭᱚᱢ ᱫᱷᱚᱨᱚᱢ ᱢᱮᱱᱟᱜᱼᱟ ᱟᱨ ᱚᱱᱟ ᱠᱚ ᱡᱚᱠᱷᱚᱱᱮᱢ ᱵᱷᱤᱛᱨᱤ ᱛᱮᱢ ᱚᱱᱟ ᱠᱚᱢ ᱵᱚᱞᱮᱢ ᱢᱮᱱᱟ ᱥᱟᱹᱨᱪᱟᱢ ᱥᱮᱢ ᱨᱤᱥᱟᱹᱨᱪᱟ ᱛᱚ ᱟᱹᱰᱤᱜᱟᱱ ᱱᱚᱣᱟ ᱨᱮᱭᱟᱜ ᱦᱚᱸ ᱢᱟᱱᱮ ᱢᱮᱱᱟᱜ ᱠᱟᱫᱟ ᱵᱚᱞᱮ ᱪᱮᱫᱟᱜ ᱱᱚᱝᱠᱟ ᱫᱚ ᱵᱟᱝ ᱥᱮ ᱪᱮᱫᱟᱜ ᱦᱟᱝᱠᱟ ᱫᱚ ᱵᱟᱝ ᱟᱨ ᱠᱷᱟᱡ ᱫᱚ ᱱᱮᱛᱟᱨ ᱠᱟᱛᱮᱫ ᱠᱷᱟᱹᱞᱤ ᱜᱤᱫᱽᱨᱟᱹ ᱠᱚᱠᱚ ᱞᱟᱹᱴᱩᱜ ᱠᱟᱱᱟ ᱠᱷᱟᱹᱞᱤ ᱮᱠᱟᱞᱮ ᱠᱩᱞᱤ ᱢᱮᱭᱟ ᱪᱮᱫᱟᱜ ᱱᱚᱝᱠᱟ ᱫᱚ ᱵᱟᱝ ᱥᱮ ᱪᱮᱫᱟᱜ ᱚᱝᱠᱟ ᱫᱚ ᱵᱟᱝ ᱟᱫᱚ ᱚᱱᱟᱧ ᱢᱮᱱᱟ ᱤᱧᱫᱚ ᱡᱮ ᱵᱤᱱᱟᱹ ᱠᱩᱞᱤ ᱠᱟᱛᱮᱫ ᱜᱮ ᱡᱟ ᱠᱚ ᱢᱮᱱ ᱟᱠᱟᱜᱼᱟ ᱚᱱᱟ ᱫᱚ ᱯᱷᱚᱞᱳ ᱡᱟᱹᱨᱩᱲ ᱜᱮᱭᱟ, ᱡᱮᱭᱥᱮ ᱟᱨ ᱢᱤᱫᱴᱮᱡ ᱠᱟᱛᱷᱟᱧ ᱫᱤᱥᱟᱹᱣ ᱟᱠᱟᱜᱼᱟ ᱟᱵᱚᱣᱟᱜ ᱥᱟᱱᱛᱟᱞ ᱥᱚᱢᱟᱡᱽ ᱨᱮ ᱚᱱᱟ ᱢᱤᱫ ᱵᱟᱨ ᱠᱟᱛᱷᱟ ᱫᱚ ᱦᱟᱸᱜ ᱤᱧ ᱞᱟᱹᱭᱟᱢᱟ ᱟᱫᱚ ᱵᱚᱞᱮ ᱢᱤᱫᱴᱮᱱᱤᱧ ᱧᱮᱞ ᱠᱮᱫᱟ ᱡᱮ ᱢᱤᱫ ᱯᱟᱹᱨᱤᱥ ᱫᱚ ᱦᱟᱸᱜ ᱵᱟᱠᱚ ᱵᱟᱯᱞᱟᱜᱼᱟ ᱟᱫᱚ ᱱᱚᱣᱟ ᱫᱚ ᱟᱹᱰᱤ ᱰᱤᱯᱛᱷ ᱜᱤᱧ ᱦᱩᱫᱤᱥ ᱠᱮᱫᱟ ᱥᱮᱧ ᱧᱮᱞ ᱠᱮᱫᱟ ᱡᱮᱻ ᱢᱤᱫ ᱢᱤᱫ ᱵᱟᱯᱞᱟ ᱫᱚ ᱥᱟᱹᱨᱤᱜᱮ ᱵᱟᱯᱞᱟ ᱫᱚ ᱵᱟᱝ ᱴᱷᱤᱠ ᱱᱚᱭᱟ ᱫᱚ ᱥᱟᱭᱮᱱᱴᱤᱯᱷᱤᱠ ᱨᱤᱡᱮᱱ ᱛᱮᱦᱚᱸ ᱧᱮᱞ ᱞᱮᱠᱷᱟᱡ ᱟᱹᱰᱤ ᱜᱟᱱ ᱜᱮ ᱱᱚᱣᱟ ᱫᱚ ᱠᱷᱩᱛᱤᱭ ᱮᱢ ᱮᱫᱟ ᱾
ᱡᱮ ᱡᱚᱠᱷᱚᱱ ᱢᱤᱫ ᱢᱤᱫ ᱮᱢ ᱵᱟᱯᱞᱟᱜᱼᱟ ᱛᱚ ᱟᱢ ᱫᱚ ᱢᱮᱛᱟᱜ ᱢᱮ ᱦᱟᱭᱵᱨᱤᱰ ᱥᱮ ᱪᱮᱫ ᱠᱚ ᱢᱮᱛᱟᱜ ᱠᱟᱱᱟ? ᱚᱱᱟ ᱦᱟᱸᱜ ᱦᱩᱭᱩᱜ ᱠᱟᱱᱟ ᱢᱮᱛᱟᱜ ᱢᱮ ᱚᱱᱠᱟ ᱠᱨᱚᱥᱤᱝ ᱳᱵᱷᱟᱨ ᱵᱟᱝ ᱦᱩᱭᱩᱜᱼᱟ ᱾ ᱛᱚ ᱚᱱᱟ ᱦᱤᱥᱟᱹᱵ ᱛᱮ ᱫᱚ ᱦᱟᱸᱜ ᱢᱮᱛᱟᱜ ᱢᱮ ᱡᱮ ᱟᱢ ᱨᱮᱱ ᱜᱤᱫᱽᱨᱟᱹ ᱵᱚᱞᱮ ᱢᱚᱸᱡᱽ ᱱᱟᱯᱟᱭ ᱛᱮ ᱵᱟᱠᱚ ᱦᱩᱭᱩᱜᱼᱟ ᱾ ᱠᱷᱚᱱ ᱢᱟ ᱵᱚᱞᱮ ᱵᱟᱢ ᱯᱟᱹᱛᱭᱟᱹᱜ ᱠᱟᱱ ᱠᱷᱟᱡ ᱮᱠᱥᱯᱮᱨᱤᱢᱮᱱᱴ ᱠᱚᱦᱚᱸ ᱦᱩᱭ ᱵᱟᱲᱟ ᱟᱠᱟᱱ ᱜᱮᱭᱟ ᱾ ᱟᱫᱚᱼᱼ ᱚᱱᱟ ᱤᱭᱟᱹᱛᱮ ᱵᱚᱞᱮ ᱟᱵᱚᱣᱟᱜ ᱚᱠᱟ ᱥᱚᱢᱟᱡᱽ ᱨᱮ ᱢᱮᱱᱟᱜᱼᱟ ᱚᱱᱟ ᱫᱚ ᱟᱹᱰᱤ ᱱᱟᱯᱟᱭ ᱜᱮᱭᱟ᱾ ᱡᱮ ᱢᱤᱫ ᱢᱤᱫ ᱯᱟᱹᱨᱤᱥ ᱵᱟᱠᱚ ᱵᱟᱯᱞᱟᱜᱼᱟ᱾ ᱟᱪᱪᱷᱟ ᱟᱯᱮ ᱥᱮᱫ ᱚᱱᱛᱮ ᱫᱚ ᱪᱮᱫ ᱞᱮᱠᱟ ᱚᱱᱟ ᱵᱟᱨᱮᱛᱮ ᱢᱤᱫ ᱵᱟᱨ ᱠᱟᱛᱷᱟ ᱠᱚ ᱞᱟᱹᱭ ᱢᱮ ᱾
ᱦᱮᱸ ᱚᱱᱟ ᱵᱟᱨᱮ ᱛᱮ ᱼᱼ ᱤᱧ ᱦᱚᱸ ᱵᱳᱭ ᱨᱮᱤᱧ ᱯᱟᱲᱦᱟᱣ ᱟᱠᱟᱫᱟ ᱟᱨ ᱞᱟᱹᱭ ᱨᱮ ᱦᱩᱧ ᱟᱸᱡᱚᱢ ᱠᱟᱫᱟ ᱡᱮ ᱯᱟᱹᱨᱤᱥ ᱯᱟᱹᱨᱤᱥ ᱫᱚ ᱵᱟᱝ ᱠᱚ ᱵᱟᱯᱞᱟᱜᱼᱟ ᱾ ᱥᱮ ᱚᱱᱠᱟ ᱡᱟᱦᱟᱱᱟᱜ ᱠᱷᱚᱛᱤ ᱦᱩᱭᱩᱜᱼᱟ ᱵᱟᱱᱟ ᱦᱚᱲ ᱥᱩᱠ ᱛᱮ ᱵᱟᱠᱤᱱ ᱛᱟᱦᱮᱸ ᱫᱟᱲᱮᱭᱟᱜᱼᱟ ᱱᱚᱝᱠᱟ ᱟᱸᱡᱚᱢᱟ ᱠᱟᱱᱟ ᱛᱚ ᱤᱧ ᱫᱚ ᱱᱚᱶᱟ ᱦᱚᱸᱧ ᱧᱮᱞ ᱟᱠᱟᱫᱟ ᱡᱮ ᱯᱟᱹᱨᱤᱥ ᱯᱟᱹᱨᱤᱥ ᱠᱚ ᱵᱟᱯᱞᱟ ᱟᱠᱟᱱᱟ ᱾ ᱢᱟᱱᱮ ᱦᱟᱛᱚᱢ ᱦᱚᱲ ᱜᱮ ᱢᱤᱫᱴᱟᱝ ᱟᱡ ᱛᱮᱭ ᱵᱟᱯᱞᱟ ᱟᱠᱟᱱᱟ ᱯᱟᱹᱨᱤᱥ ᱨᱮ ᱟᱸ ᱱᱤᱡᱮ ᱱᱤᱡᱮ ᱯᱟᱹᱨᱤᱥ ᱢᱟᱱᱮ ᱩᱱᱤ ᱦᱚᱸ ᱢᱩᱨᱢᱩ ᱯᱟᱹᱨᱤᱥ ᱦᱟᱹᱱᱤ ᱦᱚᱸ ᱢᱩᱨᱢᱩ ᱯᱟᱹᱨᱤᱥ ᱜᱮ ᱟᱫᱚ
ᱫᱚᱲᱦᱟᱧ ᱠᱚᱞ ᱫᱚᱲᱦᱟᱭᱮᱫᱟ ᱠᱚᱞ ᱪᱟᱵᱟᱭᱮᱱᱟ ᱾